ᱦᱮᱸ ᱜᱚᱝᱠᱮ ᱡᱚᱦᱟᱨ ᱜᱮ
ᱦᱟ ᱡᱚᱦᱟᱨ ᱜᱮ ᱨᱚᱲ ᱠᱚ ᱟᱡᱚᱢᱚ
ᱦᱮᱸ ᱜᱚᱝᱠᱮ ᱟᱹᱰᱤ ᱟᱹᱞᱤᱧᱟᱜ ᱜᱮ ᱟᱸᱡᱚᱢ ᱛᱟᱵᱤᱱ ᱛᱚ?
ᱦᱮᱸ ᱟᱸᱡᱚᱢᱮᱜᱼᱟ ᱞᱤᱧ᱾
ᱟᱪᱪᱷᱟ ᱵᱮᱥ ᱱᱮᱛᱟᱨ ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲ ᱜᱮ, ᱟᱫᱚ ᱱᱚᱜ-ᱚᱭ ᱠᱟᱴᱤᱡ ᱮ ᱢᱟᱫᱟ ᱠᱚ ᱡᱚᱴᱟᱣ ᱠᱟᱱᱟ ᱛᱚ ᱱᱟᱣᱟ ᱫᱟᱜ ᱞᱟᱜᱟᱣ ᱠᱟᱛᱮ ᱟᱨ ᱟᱹᱵᱤᱱ ᱜᱮ ᱪᱮᱫᱞᱮᱠᱟ?
ᱦᱩᱸ ᱟᱞᱤᱧ ᱦᱚᱸ ᱮᱠᱷᱚᱱ ᱫᱚ ᱱᱟᱯᱟᱭ ᱜᱮ᱾
ᱟᱴᱪᱟᱞᱞᱤᱥ, ᱟᱫᱚ ᱛᱟᱞᱦᱮ ᱡᱟᱹᱥᱛᱤ ᱵᱟᱝ ᱵᱤᱞᱚᱢ ᱦᱮᱸ, ᱫᱟᱜ ᱡᱟᱹᱲᱤ ᱠᱚᱫᱚ ᱦᱩᱭᱮᱱ ᱜᱮᱭᱟ ᱟ ᱫᱚ ᱛᱮᱤᱦᱮᱧ ᱫᱚ ᱦᱟᱸᱜ ᱱᱟᱜ ᱠᱷᱟᱱ ᱵᱟᱭ ᱫᱟᱜ ᱡᱟᱲᱤᱭᱫᱟᱭ ᱦᱚᱞᱟ ᱨᱮᱫᱚ ᱥᱟᱨᱟᱫᱤᱱ ᱥᱮᱛᱟᱜ ᱠᱷᱚᱱᱟᱜ ᱟᱹᱭᱩᱵ ᱫᱷᱟᱹᱵᱤᱡᱼᱮ ᱫᱟᱜᱮᱫ ᱛᱟᱦᱮᱸᱫ ᱜᱮ᱾ ᱛᱮᱦᱮᱧ ᱫᱚ ᱟᱨᱠᱤ ᱵᱟᱝᱜᱮ, ᱦᱳᱭ᱾
ᱦᱩᱸ᱾
ᱜᱚᱝᱠᱮ ᱟᱪᱪᱷᱟ᱾ ᱛᱟᱦᱚᱞᱮ ᱜᱚᱝᱠᱮ ᱟᱯᱮ ᱥᱮᱫ ᱫᱚ ᱨᱚᱦᱚᱭ ᱠᱟᱹᱢᱤ ᱠᱚᱫᱚ ᱛᱤᱱᱟᱹᱜ ᱥᱟᱸᱜᱤᱧ?
ᱟᱣᱨᱤᱭᱟᱜᱼᱟ ᱟᱞᱮ ᱫᱚ ᱦᱮᱜ-ᱮᱸ ᱛᱚᱞᱟ ᱠᱚ ᱜᱤᱰᱤ ᱦᱩᱭᱩᱜ ᱠᱟᱱᱟ᱾
ᱦᱳᱭ᱾
ᱟᱫᱚ ᱦᱮᱸ ᱦᱮᱸ ᱟᱥᱚᱞᱮ ᱚᱱᱟ ᱫᱟᱜ ᱜᱮᱛᱚ ᱵᱤᱞᱚᱢ ᱠᱟᱜ-ᱟᱭ᱾ ᱟ ᱱᱚᱝᱠᱟ ᱦᱳᱭ ᱫᱟᱜ ᱡᱟᱹᱲᱤ ᱠᱷᱟᱹᱛᱤᱨ ᱜᱮ᱾
ᱮ ᱫᱟᱜ ᱡᱟᱹᱲᱤ ᱟᱥᱨᱟᱭ ᱛᱮᱜᱮ ᱥᱮ᱾
ᱦᱩᱸ᱾
ᱟᱪᱪᱷᱟ ᱟᱫᱚ ᱥᱮᱨᱢᱟ ᱠᱷᱚᱱᱟᱜ ᱫᱟᱜ ᱵᱟᱭ ᱫᱟᱜ ᱞᱮᱠᱷᱟᱱ ᱫᱚ᱾ ᱦᱳᱭ᱾
ᱟᱨ ᱱᱚᱣᱟ ᱤᱭᱟᱹ ᱡᱟᱦᱟᱸ ᱮᱸ᱾
ᱦᱚᱸᱜᱼᱚᱭ ᱫᱷᱚᱨᱚᱢ ᱨᱮᱛᱮᱫ ᱚᱱᱟ ᱫᱚ᱾ ᱢᱤᱱᱤ ᱠᱚᱛᱮ ᱦᱚᱸ ᱤᱭᱟᱹ ᱜᱮᱭᱟ ᱪᱟᱥ ᱦᱩᱭᱩᱜ ᱜᱮᱭᱟ᱾ ᱟᱫᱚ ᱟ ᱟᱹᱰᱤ ᱢᱟᱨᱟᱝ ᱡᱟᱭᱜᱟ ᱛᱚ ᱛᱟᱦᱚᱞᱮ ᱩᱱᱟᱹᱜ ᱪᱟᱥ ᱥᱚᱢᱵᱷᱚᱵ ᱵᱟᱝ ᱠᱟᱱᱟ᱾
ᱦᱳᱭ, ᱛᱟᱦᱞᱮ ᱜᱚᱝᱠᱮ ᱟᱯᱮ ᱥᱮᱫ ᱫᱚ ᱵᱟᱨ ᱫᱷᱟᱣ ᱜᱮ ᱪᱟᱥ ᱦᱩᱭᱩᱜᱼᱟ ᱵᱟᱝ?
ᱦᱩᱸ᱾
ᱵᱟᱨ ᱫᱷᱟᱣ ᱜᱮ᱾
ᱟᱫᱚ ᱯᱩᱨᱟᱹᱴ ᱢᱟᱱᱮ ᱯᱩᱨᱟᱹ ᱜᱚᱴᱟ ᱮᱨᱤᱭᱟ ᱫᱚ ᱵᱟᱝ᱾
ᱦᱳᱭ ᱫᱟᱜ ᱨᱮᱱᱟᱜ ᱯᱚᱨᱤᱥᱮᱵᱟ ᱢᱮᱱᱟᱜ ᱟᱠᱟᱜᱼᱟ ᱦᱮᱸ ᱥᱮ᱾
ᱩᱸ ᱫᱟᱜ ᱠᱚ ᱛᱚᱸᱵᱟᱜ ᱜᱮᱭᱟ ᱛᱟᱦᱮᱱ ᱜᱮᱭᱟ ᱚ ᱱᱚᱝᱠᱟᱱ ᱡᱟᱭᱜᱟ ᱨᱮᱫᱚ ᱪᱮᱛᱟᱱ ᱥᱮᱫ ᱫᱚ ᱜᱷᱩᱴᱩ ᱧᱚᱜ ᱜᱮᱭᱟ ᱛᱚ᱾
ᱜᱷᱩᱴᱩ ᱧᱚᱜ ᱠᱮᱫ ᱫᱟᱜ, ᱦᱳᱭ᱾
ᱩᱸ᱾
ᱜᱚᱝᱠᱮ ᱛᱟᱦᱚᱞᱮ ᱟᱯᱮ ᱥᱮᱫ ᱫᱚ ᱵᱤᱨ ᱵᱩᱨᱩ ᱠᱚᱫᱚ ᱪᱮᱫ ᱞᱮᱠᱟ ᱢᱮᱱᱟᱜ ᱟᱠᱟᱜᱼᱟ ᱥᱮ ᱵᱟᱝ?
ᱦᱩᱸ ᱟᱞᱮ ᱫᱚ ᱵᱤᱨ ᱫᱤᱥᱚᱢ ᱜᱮ᱾
ᱵᱤᱨ ᱫᱤᱥᱚᱢ ᱠᱟᱱ ᱜᱮᱭᱟᱯᱮ ᱵᱚᱞᱮ, ᱟᱪᱪᱷᱟ ᱪᱷᱟ᱾
ᱦᱚᱸᱜ-ᱚ ᱱᱟ ᱵᱤᱨ ᱢᱩᱪᱟᱹᱫ ᱨᱮᱜᱮ ᱟᱞᱮ ᱟᱹᱛᱩ ᱟᱨ ᱟᱞᱮ ᱟᱛ ᱛᱟᱭᱚᱢ ᱠᱷᱚᱱᱟᱜ ᱜᱮ ᱚᱱᱛᱮᱜᱮ ᱟᱫᱚ ᱚᱱᱛᱮ ᱫᱚ ᱠᱷᱮᱛ ᱯᱟᱲᱟᱣᱱᱟ ᱟᱹᱰᱤ ᱢᱟᱨᱟᱝ ᱮᱨᱤᱭᱟ ᱛᱮ᱾
ᱮᱨᱤᱭᱟ᱾ ᱢᱤᱫ ᱥᱯᱟᱞ ᱫᱚ ᱵᱤᱨᱛᱮ ᱯᱮᱨᱮᱡ ᱟᱨ ᱢᱤᱫ ᱥᱚᱛᱟᱞ ᱫᱚ ᱵᱟᱹᱫᱽ ᱵᱟᱹᱭᱦᱟᱹᱲ ᱛᱮ ᱵᱟᱝ?
ᱦᱳᱭ ᱦᱳᱭ ᱵᱟᱹᱚ ᱵᱟᱹᱭᱦᱟᱲᱼᱼ
ᱚᱻ ᱵᱟᱹᱫ ᱵᱟᱹᱭᱦᱟᱹᱲ ᱵᱟᱝ ᱟᱫᱚ ᱛᱟᱦᱞᱮ ᱵᱤᱨ ᱨᱮᱫᱚ ᱱᱤᱛᱳᱜ ᱫᱚᱼᱼ ᱵᱤᱥ ᱨᱤᱫᱚ ᱮᱛᱚ ᱦᱮᱜ ᱮ ᱱᱤᱛᱳᱜ ᱫᱚ ᱩᱫ ᱯᱩᱴᱠᱟᱹ ᱥᱤᱡᱤᱱ ᱛᱚ ᱟᱫᱚ ᱩᱫ ᱯᱩᱴᱠᱟᱹ ᱠᱚᱵᱤᱱᱼᱼ ᱥᱮᱸᱫᱽᱨᱟ ᱟᱜᱩᱭᱮᱫ ᱠᱚ ᱜᱮᱭᱟ ᱥᱮ ᱵᱟ?
ᱟᱫᱚ ᱟᱹᱞᱤᱧ ᱫᱚ ᱵᱟᱹᱞᱤᱧ ᱪᱟᱞᱟᱜ ᱜᱮᱭᱟ ᱳᱫ ᱦᱟᱞᱟᱝ ᱯᱟᱹᱴᱠᱟᱹ ᱦᱟᱞᱟᱝᱼᱼ ᱠᱚᱫᱚ ᱵᱟᱹᱞᱤᱧ ᱪᱟᱞᱟᱜ ᱜᱮᱭᱟ ᱚᱲᱟᱜ ᱚᱲᱟᱜ ᱦᱚᱲ ᱠᱚ ᱪᱟᱞᱟᱜᱼᱟ ᱟᱹᱜᱩᱭᱟᱠᱚ ᱚᱱᱟᱜᱮ?
ᱦᱳᱭ ᱛᱟᱦᱞᱮ ᱚᱲᱟᱜ ᱦᱚᱲ ᱠᱚ ᱟᱹᱜᱩᱭ ᱜᱤᱭᱟ ᱟᱫᱚ ᱡᱚᱢ ᱵᱟᱲᱟ ᱠᱟᱜ ᱜᱤᱭᱟ ᱵᱤᱱ ᱥᱮ ᱵᱟᱝ?
ᱦᱮᱸ ᱡᱚᱢ ᱫᱚ ᱦᱳᱭᱳᱜ ᱜᱤᱭᱟ᱾
ᱦᱚᱸ ᱟᱪᱪᱷᱟ ᱢᱟᱱᱮ ᱯᱟᱨᱠᱤᱛᱼᱼ ᱛᱤᱠ ᱡᱤᱱᱤᱥᱫᱟᱭ ᱡᱟᱦᱟᱸᱭ ᱠᱚ ᱡᱮ ᱡᱚᱢ ᱫᱚ ᱟᱰᱤ ᱥᱤᱵᱤᱞ ᱜᱮ ᱟᱹᱭᱠᱟᱹᱜᱼᱟ ᱵᱟᱝ ᱥᱮ?
ᱦᱩᱸ᱾ ᱟᱨ ᱱᱚᱣᱟ ᱠᱚᱫᱚ ᱡᱚᱢ ᱦᱚᱸᱛᱚ ᱫᱚᱨᱠᱟᱨ ᱠᱟᱱᱟ ᱪᱮᱫᱟᱜ ᱥᱮ ᱦᱮᱸ᱾ ᱥᱮᱨᱢᱟ ᱨᱮ ᱚᱱᱠᱟ ᱢᱤᱫ ᱫᱷᱟᱣ ᱦᱳᱭᱳᱜᱼᱟ ᱦᱮᱸ᱾ ᱛᱟᱦᱞᱮ ᱱᱚᱣᱟ ᱠᱚᱫᱚ ᱡᱚᱢ ᱫᱚᱨᱠᱟᱨ ᱠᱟᱱᱟ ᱮᱠᱪᱩᱭᱮᱞᱤ ᱦᱚᱲᱢᱚ ᱨᱮ ᱟᱹᱰᱤ ᱞᱤᱠᱟᱱᱟᱜᱼᱼ ᱡᱟᱦᱟᱸ ᱤᱭᱟᱹ ᱢᱮᱱᱟᱜ ᱠᱟᱫᱟ ᱦᱩᱸ ᱱᱚᱶᱟ ᱢᱟ ᱟᱹᱰᱤ ᱞᱤᱠᱟᱱᱟᱜ ᱟᱨᱠᱤ ᱠᱟᱹᱢᱤᱭᱟᱭ᱾
ᱦᱳᱭ ᱢᱟᱱᱮ ᱯᱩᱥᱴᱤᱜᱚᱛᱚ ᱜᱩᱱ ᱢᱮᱱᱟᱜ ᱠᱟᱜᱼᱟ ᱚᱱᱟᱨᱮ ᱦᱮᱸᱥᱮ ᱵᱟᱝ?
ᱦᱳᱭ ᱦᱳᱭ᱾
ᱦᱮᱸᱼᱼ ᱟᱫᱚ ᱵᱟᱡᱟᱨ ᱠᱚᱨᱮ ᱢᱟ ᱩᱫ ᱯᱩᱴᱠᱟᱹ ᱨᱮᱱᱟᱜ ᱫᱟᱢ ᱛᱷᱚ ᱟᱰᱤ ᱡᱟᱥᱛᱤ ᱜᱤᱭᱟ ᱥᱮ ᱩᱱ ᱨᱮᱜᱮ ᱛᱚ ᱵᱩᱡᱚᱜᱚᱜᱼᱟ ᱡᱟᱦᱟᱸ ᱡᱤᱱᱤᱥᱼᱼ ᱨᱮᱱᱟᱜ ᱜᱩᱱ ᱢᱮᱱᱟᱜᱼᱟᱼᱼ ᱥᱮ ᱚᱱᱟ ᱡᱤᱱᱤᱥᱴᱟᱜ ᱫᱚ ᱫᱟᱢ ᱫᱚ ᱵᱮᱥᱤᱜ ᱜᱮᱭᱟ ᱦᱮᱸᱥᱮ ᱵᱟᱝ? ᱟᱨᱼᱼ
ᱦᱩᱸ᱾
ᱟᱨ ᱟᱵᱳ ᱱᱚᱣᱟ ᱫᱷᱟᱹᱨᱼᱼ ᱛᱤ ᱨᱮ ᱢᱮᱱᱟᱜ ᱵᱚᱱᱟ ᱡᱟ ᱡᱚᱛᱚ ᱜᱮᱛᱚ ᱱᱚᱣᱟ ᱫᱷᱟᱹᱨᱛᱤ ᱠᱷᱚᱱᱟᱜ ᱜᱮ ᱨᱳᱜᱽ ᱟᱡᱟᱨ ᱦᱚᱸ ᱱᱚᱣᱟ ᱫᱷᱟᱹᱨᱛᱤᱼᱼ ᱛᱤ ᱠᱷᱚᱱᱟᱜ ᱜᱮ ᱚᱱᱟ ᱨᱮᱱᱟᱜ ᱨᱟᱱ ᱢᱩᱨᱜᱟᱹᱱ ᱦᱚᱸ ᱱᱚᱣᱟ ᱫᱷᱟᱹᱨᱛᱤ ᱠᱷᱚᱱᱟᱜ ᱜᱮ᱾
ᱠᱚ ᱫᱟ ᱤᱭᱟᱹ ᱠᱟᱫᱟᱜ ᱜᱮ ᱧᱟᱢᱮᱜ ᱟᱵᱚᱱ ᱵᱟᱝ ᱥᱮ?
ᱦᱮᱸ᱾
ᱟᱪᱪᱷᱟ ᱱᱤᱭᱟᱹ ᱚᱠᱛᱚᱨᱮ ᱚᱱᱠᱟ ᱪᱮᱜ ᱨᱮᱱᱟᱜ ᱵᱤᱨ ᱨᱮᱱᱟᱜ ᱡᱚ ᱵᱤᱞᱤᱼᱼ ᱡᱚᱢ ᱵᱟᱲᱟ ᱠᱟᱜ ᱜᱮᱭᱟᱭ᱾
ᱱᱤᱭᱟᱹ ᱚᱠᱛᱚᱨᱮ ᱦᱚᱜᱚᱭ ᱠᱷᱤᱡᱩᱨ ᱚᱱᱟ ᱛᱟᱭᱚᱢ ᱱᱚᱜᱚᱭ ᱠᱩᱫ ᱵᱮᱞᱮ᱾
ᱠᱩᱫ ᱵᱤᱞᱤ ᱵᱟᱝ? ᱵᱤᱨ ᱢᱟᱱᱮ ᱵᱤᱨ ᱨᱤᱱᱟᱜ ᱠᱷᱤᱡᱩᱨ ᱦᱚᱸᱠᱚ ᱞᱟᱹᱭ ᱜᱮᱭᱟ ᱧᱟᱢᱚᱜ ᱜᱮᱭᱟ ᱵᱤᱨ ᱨᱮᱱᱟᱜᱼᱼ ᱠᱷᱤᱡᱩᱨ ᱟᱨ ᱚᱸᱰᱮ ᱦᱮᱜᱱᱤ ᱡᱟᱦᱟᱸ ᱤᱭᱟᱹ ᱚᱱᱟ ᱫᱚ ᱟ ᱵᱷᱤ ᱵᱷᱤᱱᱟᱹ ᱜᱤᱭᱟ ᱥᱮᱼᱼ
ᱦᱩᱸ ᱦᱩᱸ᱾
ᱢᱤᱫᱴᱮᱡ ᱜᱮ ᱟᱫᱚ ᱵᱤᱨ ᱨᱤᱱᱟᱜ ᱠᱷᱤᱡᱩᱨ ᱫᱚᱼᱼ ᱟᱨ ᱮᱢᱱᱤ ᱦᱚᱜᱼᱚᱭᱼᱼ ᱡᱟᱦᱟᱸ ᱟᱹᱛᱳ ᱚᱲᱟᱜ ᱠᱚᱨᱮ ᱚᱱᱟ ᱠᱷᱤᱡᱩᱨ ᱢᱟᱱᱮ ᱚᱠᱟᱴᱟᱜ ᱵᱮᱥ ᱵᱤᱱ ᱵᱩᱡᱷᱟᱹᱣ ᱜᱤᱼᱼ
ᱵᱮᱥ ᱫᱚ ᱵᱩᱡᱷᱟᱹᱜᱼᱟ ᱱᱚᱣᱟᱼᱼ ᱵᱟᱸᱱᱟᱨ ᱜᱮ ᱢᱮᱱᱠᱷᱟᱱ ᱵᱤᱨ ᱨᱤᱱᱟᱜ ᱫᱚ ᱚᱱᱟ ᱠᱷᱚᱱᱟᱜ ᱠᱟᱹᱴᱤᱡ ᱥᱮ ᱵᱷᱟᱜᱮ ᱧᱚᱜ ᱜᱮ ᱵᱩᱡᱟᱹᱜᱼᱟ ᱟᱨᱚ ᱵᱮᱥᱤᱼᱼ ᱧᱚᱜ ᱵᱩᱡᱷᱟᱹᱜᱼᱟ ᱟᱨ ᱚᱱᱟᱼᱼ ᱠᱚᱫᱚ ᱪᱮᱜ ᱞᱮᱠᱟ ᱚᱱᱟ ᱠᱚᱫᱚ ᱫᱟᱨᱮ ᱦᱚᱸ ᱩᱱ ᱢᱟᱨᱟᱝ ᱵᱟᱝ ᱠᱟᱱᱟ᱾
ᱟᱪᱪᱷᱟ᱾
ᱫᱟᱨᱮ ᱫᱚ ᱢᱤᱫ ᱴᱩᱠᱩᱱ ᱫᱟᱨᱮ᱾
ᱦᱳᱭ ᱛᱟᱦᱞᱮ ᱞᱟᱹᱭ ᱜᱟᱱᱚᱜᱼᱟ ᱢᱟᱱᱮ ᱢᱟᱱᱮ ᱫᱩᱲᱩᱜ ᱤᱭᱟᱹ ᱛᱮᱸᱜᱳ ᱛᱮᱜᱮ ᱛᱤᱭᱳᱜ ᱜᱟᱭ ᱥᱮ ᱪᱮᱜ ᱞᱮᱠᱟ?
ᱦᱳᱭ ᱛᱮᱸᱜᱳ ᱛᱮ ᱟᱫᱚ ᱩᱱᱟᱹᱜ ᱦᱚᱸ ᱛᱮᱸᱜᱳ ᱦᱚᱸ ᱵᱟᱝ ᱞᱟᱜᱟᱜᱼᱟ ᱚᱱᱟ ᱫᱚ᱾ ᱡᱚᱛᱚ ᱡᱚᱛᱚ ᱠᱟᱹᱴᱤᱡ ᱦᱮᱸ ᱮᱠᱫᱚᱢ ᱚᱛ ᱯᱷᱮᱸᱰ ᱨᱮᱜᱮ᱾
ᱚᱛ ᱯᱷᱮᱰ ᱨᱤᱜᱤ ᱡᱚ ᱮᱴᱟᱜ ᱫᱟᱨᱮ ᱠᱚ ᱡᱮᱢᱚᱱ ᱟᱰᱤ ᱢᱟᱨᱟᱝ ᱢᱟᱨᱟᱝ ᱫᱟᱨᱮ᱾
ᱦᱮᱸ ᱦᱮᱸ ᱱᱚᱣᱟ ᱠᱚᱫᱚ ᱚᱱᱠᱟᱱᱟᱜ ᱫᱚ ᱵᱟᱝ ᱱᱚᱣᱟ ᱠᱚᱫᱚ ᱱᱚᱜ ᱚᱭ ᱡᱟᱦᱟᱸ ᱞᱮᱠᱟ ᱚᱱᱮ ᱠᱟᱹᱴᱤᱡ ᱡᱟᱹᱱᱩᱢ ᱫᱟᱨᱮ ᱦᱚᱲ ᱥᱚᱢᱟᱱ ᱦᱚᱸ ᱵᱟᱝ ᱦᱩᱭᱩᱜ-ᱟ᱾
ᱦᱳᱭ ᱡᱟᱦᱟᱸ ᱫᱚᱠᱚ ᱞᱟᱹᱭᱫᱟ ᱮᱵᱷᱮ ᱡᱟᱱᱩᱢ ᱵᱟᱝ ᱥᱮ? ᱦᱮ ᱦᱳᱭ ᱟᱪᱪᱷᱟ᱾
ᱚᱱᱟ ᱢᱟ ᱥᱟᱠᱟᱢ ᱦᱚᱸ ᱠᱟᱹᱴᱤᱡ ᱟᱞᱟ ᱮᱸ ᱠᱟᱹᱴᱤᱡ ᱮᱴᱟᱜ ᱞᱮᱠᱟ ᱧᱚᱜ ᱜᱮᱭᱟ ᱚᱱᱟ ᱫᱚ ᱠᱟᱹᱴᱤᱡ ᱥᱟᱠᱟᱢ ᱡᱟᱦᱟᱸ ᱛᱮᱫ ᱠᱟ ᱮᱴᱟᱜ ᱠᱷᱤᱡᱩᱨ ᱫᱟᱨᱮ ᱡᱟᱦᱟᱸ ᱠᱚ ᱦᱟᱨᱟᱜ-ᱟ ᱟᱹᱰᱤ ᱢᱟᱨᱟᱝ ᱚᱱᱟ ᱠᱚᱫᱚ ᱪᱮᱫᱞᱮᱠᱟ ᱥᱟᱠᱟᱢ ᱟᱹᱰᱤ ᱥᱩᱨ ᱥᱩᱨ ᱛᱟᱦᱮᱱᱟ ᱦᱮᱸ ᱟᱨ ᱱᱚᱣᱟ ᱫᱚ ᱩᱱᱟᱹᱜ ᱥᱩᱨ ᱥᱩᱨ ᱫᱚ ᱵᱟᱝ ᱛᱟᱦᱮᱱᱟ ᱱᱚᱣᱟ ᱫᱚ ᱟᱹᱰᱤ ᱯᱷᱟᱸᱠᱟ ᱜᱮ᱾
ᱛᱟᱦᱚᱞᱮ ᱵᱤᱨ ᱵᱩᱨᱩ ᱠᱚᱫᱚ ᱟᱹᱰᱤ ᱡᱟᱹᱥᱛᱤ ᱜᱤᱵᱤᱱ ᱵᱤᱨ ᱵᱩᱨᱩ ᱥᱟᱞᱟᱜ ᱫᱚ ᱟᱹᱰᱤ ᱜᱮ ᱡᱚᱯᱲᱟᱣ ᱢᱮᱱᱟᱜ ᱠᱟᱜ ᱵᱤᱱᱟ ᱵᱟᱝ?
ᱦᱚᱭ ᱡᱚᱯᱲᱟᱣ ᱢᱟᱴᱮᱱᱟᱜᱠᱟᱜ ᱞᱤᱧᱟ᱾
ᱟᱞᱮ ᱥᱮᱪ ᱢᱟ ᱠᱟᱹᱴᱤᱡ ᱵᱤᱨ ᱵᱩᱨᱩ ᱫᱚ ᱟᱹᱰᱤ ᱠᱟᱹᱴᱤᱡ ᱢᱮᱱᱟᱜ ᱟᱠᱟᱫ ᱨᱮᱦᱚᱸ ᱟᱹᱰᱤ ᱛᱤᱱ ᱪᱟᱨ ᱠᱤᱞᱳᱢᱤᱴᱟᱨ ᱪᱷᱟᱰᱟ ᱨᱮ᱾
ᱟᱪᱪᱷᱟ ᱟᱪᱪᱷᱟ᱾ ᱟᱞᱮ ᱥᱮᱪ ᱢᱟ ᱱᱚᱜ ᱚᱭ ᱥᱮᱛᱟᱜ ᱟᱠᱟᱱ ᱥᱮ ᱥᱮ ᱮᱸ ᱥᱮᱛᱟᱜ ᱠᱷᱚᱱᱟᱜ ᱜᱮ ᱪᱮᱬᱮ ᱫᱚᱢᱮ ᱠᱚ ᱨᱟᱜᱟ ᱦᱮᱸ, ᱦᱮᱸ᱾
ᱪᱤᱯᱨᱤᱡ ᱠᱚ ᱨᱟᱜ ᱛᱮ ᱪᱮᱨᱚ ᱵᱮᱨᱚ ᱠᱚ ᱟᱸᱫᱳᱲ ᱠᱟᱜ-ᱟ ᱠᱚ ᱵᱟᱝ ᱥᱮ?
ᱦᱮᱸ᱾
ᱟᱫᱚ ᱵᱤᱨ ᱡᱟᱱᱚᱣᱟᱨ ᱠᱚᱫᱚ ᱪᱮᱫ ᱞᱮᱠᱟ ᱢᱮᱱᱟᱜ ᱠᱚᱣᱟ ᱟᱵᱤᱱᱟᱜ ᱚᱱᱟ
ᱵᱤᱴ ᱡᱟᱱᱣᱟᱨ ᱢᱮᱱᱛᱮ ᱱᱚᱜ ᱚᱭ ᱛᱩᱭᱩ ᱠᱷᱤᱠᱲᱤ ᱦᱮᱸ᱾ ᱨᱩᱸᱰᱟᱹ ᱟᱨ ᱪᱮᱱᱮᱧ ᱱᱚᱜ-ᱚᱭ ᱱᱚᱝᱠᱩ, ᱦᱮᱸ ᱛᱩᱭᱩ ᱫᱚᱠᱚ ᱦᱮᱡ ᱵᱟᱲᱟᱜ ᱜᱮᱭᱟ᱾ ᱛᱚᱨᱦᱚᱫ ᱠᱚᱦᱚᱸ ᱢᱮᱱᱟᱜ ᱠᱚᱣᱟ᱾
ᱦᱳᱭ᱾ ᱦᱮ ᱟᱨ ᱵᱤᱨ ᱡᱟᱱᱣᱟᱨ ᱦᱮᱥᱮ ᱟᱫᱚ ᱦᱮᱸᱪᱚ ᱟᱫᱚ ᱟᱹᱵᱤᱱᱟᱜ ᱟᱭ ᱩᱢᱟᱹᱱ ᱞᱮᱠᱟᱛᱮ ᱥᱮᱫᱟᱭ ᱪᱮᱫ ᱞᱮᱠᱟ ᱵᱤᱨ ᱡᱟᱱᱣᱟᱨ ᱵᱤᱨ ᱨᱮ ᱵᱤᱨ ᱡᱟᱱᱣᱟᱨ ᱠᱚᱠᱚ ᱛᱟᱦᱮᱸ ᱠᱟᱱᱟ ᱱᱮᱛᱟᱨ ᱚᱱᱠᱟ ᱟᱹᱵᱤᱱᱟᱜ ᱮᱞᱟᱠᱟ ᱯᱚᱨᱚ ᱚᱱᱠᱟ ᱵᱟᱝ ᱧᱮᱞᱚᱜ ᱠᱟᱱᱟ ᱠᱚ ᱥᱮ ᱵᱟᱝ?
ᱵᱟᱝ ᱵᱟᱝ᱾
ᱟᱫᱚ ᱛᱟᱦᱚᱞᱮ ᱦᱚᱜ-ᱚ ᱱᱚᱣᱟ ᱡᱤᱱᱤᱥ ᱱᱚᱜ-ᱚᱭ ᱡᱮ ᱱᱮ ᱱᱮᱛᱟᱨ ᱵᱤᱨ ᱨᱮᱱ ᱡᱤᱵᱽᱡᱤᱭᱟᱹᱞᱤ ᱠᱚ ᱟᱫ ᱪᱟᱵᱟᱜ ᱠᱟᱱᱟ ᱠᱚ ᱟᱵᱤᱱᱟᱜ ᱩᱭᱦᱟᱹᱨ ᱛᱮ ᱪᱮᱫ ᱪᱤᱠᱟᱹᱛᱮ ᱚᱱᱛᱮ ᱠᱚ ᱟᱫᱚᱜ ᱠᱟᱱᱟ ᱠᱟᱹᱴᱤᱡ ᱡᱩᱫᱤ ᱵᱤᱱ ᱞᱟᱹᱭ ᱜᱮᱭᱟ?
ᱟᱫᱚ ᱱᱚᱣᱟ ᱟᱫ ᱨᱮᱱᱟᱜ ᱫᱚ ᱱᱚᱝᱠᱟ ᱠᱟᱱᱟ ᱟᱠᱚ ᱮᱻ ᱯᱩᱭᱞᱩ ᱛᱮ ᱡᱩᱫᱤ ᱵᱚᱱ ᱧᱮᱞᱟ ᱟᱵᱚ ᱢᱟᱹᱱᱢᱤ ᱠᱷᱚᱱᱟᱜ ᱜᱮ ᱡᱩᱫᱤ ᱵᱚᱱ ᱥᱟᱵᱟ᱾ ᱟᱵᱚ ᱢᱟᱹᱱᱢᱤ ᱡᱩᱫᱤ ᱡᱚᱢᱟᱜ ᱵᱟᱝ ᱛᱟᱦᱮᱱᱟ ᱥᱮ ᱡᱚᱢᱟᱜ ᱡᱩᱫᱤ ᱵᱟᱝᱵᱚᱱ ᱧᱟᱢᱟ ᱥᱮ ᱛᱟᱦᱮᱸ ᱨᱮᱱᱟᱜ ᱴᱷᱟᱶ ᱡᱩᱫᱤ ᱵᱟᱝᱵᱚᱱ ᱧᱟᱢᱟ ᱮᱸᱰᱮᱠᱷᱟᱱ ᱛᱚ ᱟᱵᱚ ᱛᱚ ᱨᱮᱸᱜᱮᱡ ᱛᱮ ᱦᱮᱸ ᱱᱟᱪᱟᱨ ᱛᱮ ᱜᱩᱡᱩᱜ ᱦᱩᱭᱩᱜ ᱛᱟᱵᱚᱱᱟ᱾ ᱴᱷᱤᱠ ᱩᱱᱠᱩ ᱦᱚᱸ ᱚᱱᱠᱟ ᱞᱮᱠ ᱚᱱᱠᱮ ᱢᱟᱱᱮ ᱱᱚᱝᱠᱟ ᱱᱤᱛᱚᱜ ᱱᱤᱛᱚᱜ ᱟᱜ ᱦᱟᱞᱚᱛ ᱨᱮ ᱦᱮᱸ ᱱᱟᱦᱟᱜ ᱡᱩᱜᱽ ᱨᱮ ᱚᱱ ᱠᱚᱸᱜ ᱱᱚᱝᱠᱟ ᱥᱤᱪᱩᱭᱮᱥᱚᱱ ᱨᱮ ᱢᱮᱱᱟᱜ ᱠᱚᱣᱟ ᱡᱟᱦᱟᱸ ᱫᱚ ᱟᱠᱚ ᱴᱷᱤᱠ ᱥᱟᱹᱦᱤᱡ ᱡᱚᱢᱟᱜ ᱵᱟᱠᱚ ᱧᱟᱢᱮᱫ-ᱟ ᱛᱟᱨᱯᱚᱨᱮ ᱡᱟᱦᱟᱸ ᱫᱷᱩᱥᱚᱱ ᱦᱩᱭᱩᱜ ᱠᱟᱱᱟ ᱦᱮᱸ ᱥᱤᱨᱡᱟᱹᱲᱤ ᱜᱮ ᱾ ᱟᱫᱚ ᱛᱟᱦᱚᱞᱮ ᱚᱱᱟ ᱫᱟᱜ ᱠᱚᱠᱚ ᱧᱩᱭᱮᱜ-ᱟ ᱮᱨᱯᱚᱨᱮ ᱦᱩᱭᱩᱜ ᱠᱟᱱᱟ ᱾ ᱟᱨᱚ ᱚᱱᱠᱟᱱᱟᱜ ᱱᱤᱛᱟᱨ ᱦᱚᱨ ᱰᱟᱦᱟᱨ ᱠᱚ ᱛᱮᱭᱟᱨᱚᱜ ᱠᱟᱱᱟ ᱾ ᱛᱟᱦᱚᱞᱮ ᱟᱫᱚ ᱚᱸᱰᱮ ᱟᱠᱚ ᱠᱚ ᱦᱮᱸ ᱛᱮᱱ, ᱛᱮᱱ ᱜᱚᱡ ᱦᱚᱪᱚᱜ ᱠᱟᱱᱟ ᱠᱚ ᱥᱟᱶᱛᱮ ᱚᱱᱠᱟ ᱚᱱᱠᱟ ᱞᱮᱠᱟᱱᱟᱜ ᱥᱮᱸᱫᱽᱨᱟ ᱦᱚᱪᱚᱜ ᱠᱟᱱᱟ ᱠᱚ ᱱᱤᱛᱚᱜ ᱱᱤᱛᱚᱜ ᱢᱟ ᱦᱚᱲ ᱵᱚᱱ ᱥᱟᱸᱜᱮ ᱟᱠᱟᱱᱟ ᱾
ᱦᱳᱭ ᱟᱪᱪᱷᱟ ᱜᱚᱝᱠᱮ ᱦᱚᱜ-ᱚᱭ ᱥᱮᱞ ᱵᱤᱨ ᱵᱩᱨᱩ ᱠᱚ ᱧᱮᱞᱚᱜ ᱠᱟᱱᱟ ᱡᱮ ᱞᱟᱦᱟᱛᱮ ᱪᱮᱞᱠᱟ ᱵᱤᱨ ᱵᱩᱨᱩᱛᱮ ᱟᱵᱚ ᱫᱤᱥᱚᱢ ᱯᱮᱨᱮᱡ ᱛᱟᱦᱮᱸ ᱠᱟᱱᱟ ᱱᱟᱦᱟᱜ ᱢᱟᱵᱚᱱ ᱧᱮᱞᱮᱜ-ᱟ ᱾ ᱵᱤᱨ ᱵᱩᱨᱩ ᱠᱚ ᱪᱮᱞᱠᱟ ᱜᱚᱴᱟ ᱵᱚᱱ ᱢᱟᱜ ᱴᱟᱺᱰᱤᱭᱮᱜ-ᱟ ᱦᱮᱸᱥᱮ ᱟᱵᱤᱱᱟᱜ ᱴᱚᱴᱷᱟ ᱫᱚ ᱪᱮᱫ ᱞᱮᱠᱟ ᱚᱱᱠᱟ ᱞᱟᱦᱟᱛᱮ ᱪᱮᱜ ᱞᱮᱠᱟ ᱛᱟᱦᱮᱸ ᱠᱟᱱᱟ ᱚᱱᱠᱟ ᱜᱮ ᱢᱮᱱᱟᱜ ᱠᱟᱜᱼᱟ ᱥᱮ ᱠᱟᱹᱴᱤᱡ ᱴᱟᱹᱰᱤᱭ ᱠᱟᱱᱟ? ᱚᱱᱠᱟ
ᱠᱟᱹᱴᱤᱡ ᱫᱚ ᱴᱟᱺᱰᱤᱭ ᱠᱟᱱ ᱜᱮᱭᱟ ᱟᱫᱚ ᱩᱱᱟᱹᱜᱴᱟ ᱫᱚ ᱵᱟᱝ ᱮᱱᱛᱮ ᱨᱮᱦᱚᱸ ᱫᱟᱨᱮ ᱫᱚᱠᱚ ᱨᱚᱦᱚᱭᱮᱜᱼᱟ ᱱᱤᱛᱚᱜ ᱯᱷᱚᱨᱮᱥᱴ ᱰᱤᱯᱟᱨᱴᱢᱮᱱᱴ ᱠᱷᱚᱱᱟᱜ ᱠᱟᱹᱴᱤᱡ ᱠᱚ ᱡᱳᱨ ᱠᱟᱜ-ᱟ ᱡᱟᱦᱟᱸ ᱠᱩ ᱴᱚᱴᱷᱟ ᱠᱟᱹᱴᱤᱡ ᱴᱚᱸᱰᱟᱝ ᱧᱚᱜ ᱛᱟᱦᱮᱸ ᱠᱟᱱᱟ ᱡᱟᱦᱟᱸ ᱠᱚ ᱴᱚᱴᱷᱟ ᱟᱨᱠᱤ ᱫᱟᱨᱮ ᱵᱟᱝ ᱛᱟᱦᱮᱸ ᱠᱟᱱᱟ ᱾ ᱮᱸ ᱤᱱᱠᱟᱹ ᱠᱚ ᱢᱟᱜ ᱤᱭᱟᱹ ᱞᱮᱫ ᱛᱮᱦᱮᱸᱫ ᱾ ᱛᱟᱦᱚᱞᱮ ᱱᱤᱝᱠᱟᱹ ᱟᱨᱠᱤ ᱱᱤᱝᱠᱟᱹ ᱡᱟᱦᱟᱸᱭ ᱠᱚ ᱟᱨᱠᱤ ᱟᱠᱚᱣᱟᱜ ᱞᱟᱹᱠᱛᱤ ᱞᱮᱠᱟᱛᱮ ᱦᱚᱸ ᱢᱟᱜ ᱞᱮᱫᱟ ᱠᱚ ᱚᱱᱟ ᱠᱚ ᱡᱟᱭᱜᱟ ᱟᱨᱚ ᱦᱟᱸᱜ ᱟᱭ
ᱢᱟᱱᱮ ᱨᱚᱦᱚᱭ ᱠᱟᱛᱮᱜ ᱫᱟᱹᱨᱤ ᱠᱚ ᱨᱚᱦᱚᱭ ᱠᱟᱛᱮ ᱟᱨᱚ ᱤᱭᱟᱹ ᱦᱳᱭ ᱵᱮᱥ ᱟᱫᱚ ᱫᱟᱨᱮ ᱱᱟᱹᱲᱤ ᱫᱚ ᱟᱹᱰᱤ ᱞᱟᱹᱠᱛᱤᱭᱟᱱ ᱠᱟᱱ ᱜᱮᱭᱟ ᱥᱮ ᱠᱟᱨᱚᱱ ᱵᱤᱨᱼᱵᱩᱨᱩ ᱫᱟᱨᱮ ᱱᱟᱹᱰᱤ ᱛᱟᱦᱮᱸ ᱞᱮᱠᱷᱟᱱ ᱚᱠᱛᱚ ᱠᱚᱨᱮ ᱫᱟᱜ ᱦᱚᱸᱭ ᱡᱟᱹᱲᱤᱭᱟᱭ ᱾ ᱤᱱᱟᱹ ᱠᱟᱛᱮ ᱟᱵᱚ ᱡᱟᱦᱟᱸ ᱦᱚᱭ ᱦᱤᱥᱤᱫ ᱦᱚᱸ ᱱᱟᱯᱟᱭᱮ ᱫᱚᱦᱚᱭᱟ ᱦᱮᱸ ᱥᱮ ᱵᱟᱝ?
ᱦᱮᱸ ᱦᱮᱸ ᱾
ᱟᱨ ᱵᱟᱝᱠᱷᱟᱱ ᱫᱚ ᱦᱚᱜᱼᱚ ᱱᱚᱝᱠᱟ ᱵᱤᱨᱼᱵᱩᱨᱩ ᱢᱟᱜ ᱴᱟᱺᱰᱤ ᱞᱮᱱᱠᱷᱟᱱ ᱟᱫᱚ ᱦᱚᱭ ᱦᱤᱸᱥᱤᱫ ᱨᱮᱱᱟᱜ ᱦᱚᱸ ᱢᱤᱫᱴᱮᱱ ᱢᱟᱱᱮ ᱯᱟᱨᱛᱷᱚᱠᱠᱚ ᱦᱤᱡᱩᱜᱼᱟ ᱩᱱᱨᱮ ᱟᱫᱚ ᱚᱠᱛᱚ ᱚᱠᱛᱚ ᱨᱮ ᱡᱟᱦᱟᱸ ᱚᱠᱛᱚ ᱨᱮ ᱫᱟᱜ ᱡᱟᱹᱲᱤ ᱠᱚᱦᱚᱸ ᱵᱟᱝ ᱦᱩᱭᱩᱜ
ᱵᱟᱝ ᱦᱩᱭᱩᱜᱼᱟ ᱦᱮᱸ ᱾
ᱟᱨ ᱛᱟᱦᱚᱞᱮ ᱟᱯᱮ ᱥᱮᱫ ᱫᱚ ᱚᱠᱟᱞᱮᱠᱟ?
ᱟᱞᱮᱥᱮᱫ ᱫᱚ ᱚᱸᱱᱮ ᱵᱟᱹᱧ ᱞᱟᱹᱭ ᱠᱮᱜ ᱢᱟᱱᱮ ᱵᱤᱨᱵᱩᱨᱩ ᱵᱤᱨ ᱫᱚ ᱠᱟᱹᱴᱤᱡ ᱞᱮ ᱥᱟᱹᱜᱤᱧ ᱜᱮᱭᱟ ᱛᱤᱱ ᱪᱟᱨ ᱠᱤᱞᱳᱢᱤᱴᱟᱨ ᱾ ᱟᱨ ᱟᱹᱛᱩ ᱚᱲᱟᱜ ᱠᱚᱨᱮ ᱫᱚ ᱱᱚᱝᱠᱟ ᱴᱩᱠ ᱴᱟᱠ ᱡᱟᱦᱟᱸ ᱟᱠᱟᱥᱯᱟᱱᱤ ᱫᱟᱨᱮ ᱠᱚ ᱢᱚᱴᱟ ᱫᱟᱨᱮ ᱠᱚ ᱚᱱᱟ ᱵᱟᱜᱟᱱ ᱠᱚᱫᱚ ᱢᱮᱱᱟᱜ ᱠᱟᱜ ᱜᱮᱭᱟ ᱾ ᱦᱮᱸ ᱵᱟᱠᱷᱟᱱ ᱫᱚ ᱥᱟᱨᱡᱚᱢ ᱵᱤ-ᱵᱤᱨ ᱠᱚᱫᱚ ᱚᱱᱠᱟ ᱵᱤᱨ ᱠᱚᱫᱚ ᱵᱟᱹᱱᱩᱜ ᱠᱟᱫᱟ ᱟᱞᱮ ᱥᱮᱜ ᱫᱚ ᱾
ᱦᱮᱸ
ᱦᱮᱸ ᱥᱮ ᱟᱪᱪᱷᱟ ᱜᱚᱝᱠᱮ ᱟᱵᱤᱱ ᱢᱟ ᱮᱸ ᱟᱜ-ᱵᱤᱨ ᱫᱤᱥᱚᱢ ᱨᱮ ᱛᱟᱦᱮᱸ ᱯᱟᱹ ᱠᱟᱹᱣ ᱦᱚᱲ ᱾ ᱟᱫᱚ ᱟᱛᱳ ᱫᱤᱥᱚᱢ ᱵᱤᱱ ᱪᱟᱞᱟᱣ ᱤᱭᱟᱹ ᱤᱭᱟᱹ ᱥᱟᱦᱟᱨ ᱵᱟᱡᱟᱨ ᱵᱤᱱ ᱪᱟᱞᱟᱣ ᱞᱮᱠᱷᱟᱱ ᱟᱫᱚ ᱩᱱ ᱥᱚᱢᱚᱭ ᱫᱚ ᱚᱠᱟᱞᱮᱠᱟ ᱵᱤᱱ ᱟᱹᱭ ᱥᱟᱦᱟᱨ ᱵᱟᱡᱟᱨ ᱵᱷᱟᱹᱜᱤ ᱵᱤᱱ ᱟᱹᱭᱠᱟᱹᱣ ᱜᱮᱭᱟ ᱥᱮ ᱵᱤᱨ ᱫᱤᱥᱚᱢ ᱜᱮ ᱵᱷᱟᱹᱜᱤ ᱵᱤᱱ ᱟᱹᱭᱠᱟᱹᱣ ᱜᱮᱭᱟ?
ᱵᱤᱨ ᱫᱤᱥᱚᱢ ᱜᱮ ᱵᱷᱟᱹᱜᱤᱞᱤᱧ ᱟᱹᱭᱠᱟᱹᱣᱟ ᱪᱮᱫᱟᱜ ᱥᱮ ᱡᱚᱛᱚ ᱡᱚᱛᱚ ᱜᱮ ᱟᱹᱰᱤ ᱥᱩᱠ ᱵᱩᱡᱷᱟᱹᱜᱼᱟ ᱾ ᱫᱷᱚᱨᱚᱱ ᱨᱮᱦᱚᱸ ᱡᱚᱠᱷᱚᱱᱮ ᱥᱤᱛᱩᱝᱟ ᱩᱱᱦᱚᱸ ᱵᱟᱡᱟᱨ ᱥᱟᱦᱟᱨ ᱨᱮᱫᱚ ᱮᱠᱟᱞ ᱛᱟᱦᱮᱸᱱ ᱵᱟᱝ ᱜᱟᱱᱚᱜ-ᱟ ᱫᱟᱨᱮ ᱠᱩᱴᱟᱹᱨᱮᱢ ᱫᱩᱲᱩᱵ ᱮᱱᱠᱷᱟᱱ ᱚᱱᱮ
ᱫᱩᱲᱩᱵ ᱦᱮᱸ
ᱥᱟᱦᱟᱜ ᱵᱟᱝ ᱵᱩᱡᱷᱟᱹᱜᱼᱟ ᱫᱟᱨᱮ ᱩᱢᱩᱞ ᱦᱮᱢᱟᱞ ᱡᱟᱦᱟᱸ ᱠᱚ ᱞᱮᱭᱟ ᱦᱮᱢᱟᱞ ᱩᱢᱩᱞ ᱜᱚᱵᱷᱮᱲ ᱩᱢᱩᱞ
ᱡᱩᱫᱤ ᱵᱮᱱ ᱥᱮᱱᱚᱜ ᱥᱟᱨ
ᱦᱳᱭ
ᱮᱸᱰᱮᱠᱷᱟᱱ ᱫᱚ ᱞᱟᱹᱭ ᱱᱚᱰᱮ ᱡᱩᱫᱤ ᱯᱚᱠᱚᱢ ᱠᱚ ᱧᱮᱞ ᱠᱚᱜᱼᱟ ᱮᱸᱰᱮᱠᱷᱟᱱ ᱱᱚᱸᱰᱮ ᱜᱮ ᱡᱟᱹᱯᱤᱫ ᱦᱩᱭ ᱠᱚᱜᱼᱟ᱾
ᱦᱳᱭ ᱢᱟᱱᱮ ᱟᱹᱛᱩ ᱫᱤᱥᱚᱢ ᱨᱮ ᱥᱮ ᱢᱟᱱᱮ ᱵᱤᱨ ᱫᱤᱥᱚᱢ ᱨᱮ ᱡᱟᱦᱟᱸ ᱢᱤᱜᱴᱮᱱ ᱢᱟᱱᱮ ᱡᱤᱭᱚᱱ ᱠᱷᱟᱸᱰᱟᱣ ᱨᱮ ᱥᱩᱠ ᱢᱮᱱᱟᱜ ᱠᱟᱜᱼᱟ ᱦᱮᱸ ᱥᱮ ᱠᱟᱭ ᱦᱤᱥᱟᱹᱵ ᱛᱮᱫᱚ ᱥᱚᱦᱚᱨ ᱵᱟᱡᱟᱨ ᱨᱮᱫᱚ ᱡᱩᱫᱤ ᱦᱚ ᱥᱩᱠ ᱢᱮᱱᱟᱜ ᱠᱟᱜᱼᱟ ᱢᱮᱱᱟᱠᱷᱟᱱ ᱢᱟᱱᱮ ᱵᱤᱨ ᱫᱤᱥᱚᱢ ᱨᱮ ᱡᱟᱦᱟᱸ ᱥᱩᱠ ᱧᱟᱢᱚᱜᱼᱟ ᱚᱱᱠᱟᱱᱟᱜ ᱤᱭᱟᱹ ᱫᱚ ᱵᱟᱭ ᱧᱟᱢᱚᱜᱼᱟ ᱦᱮᱸ ᱥᱮ᱾
ᱦᱮᱸ ᱟᱫᱚ ᱥᱚᱦᱚᱨ ᱵᱟᱡᱟᱨ ᱨᱮᱱᱟᱜ ᱡᱟᱦᱟᱸ ᱥᱩᱠ ᱚᱸᱰᱮ ᱫᱚ ᱦᱟᱸᱜ ᱮᱥᱤ ᱪᱟᱞᱟᱣ ᱛᱟᱦᱮᱸ ᱱᱟᱛᱚ ᱦᱚᱲᱢᱚ ᱠᱟᱹᱴᱤᱜ ᱮᱴᱟᱜ ᱞᱮᱠᱟ ᱟᱨᱠᱤ ᱛᱤᱱ ᱜᱷᱟᱹᱲᱤᱜ ᱮᱥᱤᱢ ᱛᱟᱦᱮᱸ ᱮᱥᱤ ᱨᱮᱢ ᱛᱟᱦᱮᱸᱱᱟ ᱩᱱ ᱜᱷᱟᱹᱲᱤᱜ ᱛᱚ ᱦᱮᱸ ᱩᱱ ᱜᱷᱟᱹᱲᱤᱜ ᱫᱚ ᱴᱷᱤᱠ ᱠᱟᱱ ᱜᱮᱭᱟ ᱢᱮᱱᱠᱷᱟᱱ ᱚᱱᱟᱨᱮ ᱪᱮᱫᱞᱮᱠᱟ ᱡᱚᱠᱷᱚᱱ ᱜᱮ ᱚᱸᱰᱮ ᱠᱷᱚᱱᱟᱜ ᱵᱟᱦᱨᱮ ᱵᱤᱱ ᱚᱰᱳᱜᱚᱜ-ᱟ ᱩᱱᱫᱚ ᱟᱫᱚ ᱚᱱᱟ,
ᱦᱳᱭ
ᱫᱚᱢ ᱮᱴᱟᱜ ᱚ ᱡᱚᱠᱷᱚᱱ ᱵᱮᱱ
ᱚᱸᱰᱮ ᱪᱮᱜ ᱞᱮᱠᱟ ᱪᱚ ᱟᱹᱲᱤ ᱟᱹᱰ ᱟᱹᱲᱤᱥ ᱜᱮ ᱵᱩᱡᱷᱟᱹᱜᱼᱟ᱾ ᱟᱹᱲᱤᱥ ᱜᱮ ᱵᱩᱡᱷᱟᱜᱼᱟ ᱦᱮᱸ ᱥᱮ᱾ ᱟᱫᱚ ᱟᱹᱵᱤᱱ ᱥᱟᱶ ᱚᱱᱠᱟ ᱟᱹᱭᱠᱟᱹᱣ ᱦᱩᱭ ᱦᱳᱭ ᱵᱟᱲᱟ ᱟᱠᱟᱱ ᱜᱮᱭᱟ ᱥᱮ ᱢᱟᱱᱮ ᱚᱱᱮ ᱡᱮ ᱟᱹᱰᱤ ᱜᱷᱟᱹᱲᱤᱜ ᱮᱥᱤ ᱚᱲᱟᱜ ᱠᱚᱨᱮ ᱜᱮ ᱦᱮᱸᱥᱮ ᱟᱫᱚ ᱢᱟᱱᱮ ᱱᱤᱛᱚᱜ ᱫᱚ ᱟᱫᱚ ᱚᱱᱮ ᱚᱱᱠᱟ ᱡᱮ ᱡᱮ ᱠᱷᱩᱵ ᱮᱠᱴᱟ ᱢᱟᱱᱮ ᱟᱹᱰᱤ ᱟᱹᱲᱤᱥ ᱜᱮ ᱟᱹᱭᱠᱟᱹᱜᱼᱟ ᱚᱱᱠᱟ ᱫᱚ ᱱᱤᱛᱳ ᱫᱚ ᱟᱨ ᱚᱱᱠᱟ ᱫᱚ ᱵᱟᱝ ᱥᱮ᱾
ᱦᱮᱸ,
ᱚᱵᱷᱟᱥ ᱦᱩᱭ ᱠᱟᱱᱟ ᱥᱮ ᱪᱮᱫ ᱞᱮᱠᱟ?
ᱚᱵᱷᱟᱥ ᱢᱮᱱᱛᱮ ᱪᱮᱫᱞᱮᱠᱟ ᱟᱸ ᱟᱫᱚ ᱱᱤᱛᱚᱜ ᱫᱚ, ᱠᱟᱱᱟᱞᱤᱧ ᱛᱟᱦᱚᱞᱮ ᱪᱟᱞᱟᱜ ᱜᱮ ᱦᱩᱭᱩᱜ ᱠᱟᱱᱟ᱾ ᱚᱱᱟ ᱠᱷᱮᱛᱨᱮ ᱨᱮ ᱟᱹᱰᱤᱴᱟᱜ ᱜᱮ ᱟᱭᱚᱛᱚ ᱨᱮᱫᱚ ᱟᱹᱜᱩ ᱦᱳᱭ ᱠᱟᱱᱟ, ᱚᱱᱟ ᱥᱟᱶᱛᱮ ᱚᱱᱟ ᱠᱷᱚᱱᱟᱜ ᱵᱟᱝ ᱚᱱᱮ ᱡᱚᱠᱷᱚᱱ ᱫᱚᱢᱮ ᱥᱤᱛᱩᱝ ᱩᱱ ᱫᱚ ᱟᱹᱰᱤ ᱵᱟᱹᱲᱤᱜ ᱜᱮ ᱵᱩᱡᱷᱟᱹᱜᱼᱟ᱾ ᱟ ᱪᱟᱞᱟᱜ ᱵᱟᱝ ᱵᱩᱡᱷᱟᱹᱣᱟ ᱟᱨ ᱚᱱᱠᱟ ᱫᱚᱨᱠᱟᱨ ᱞᱮ ᱮᱱᱠᱷᱟᱱ ᱪᱟᱞᱟᱜ ᱜᱮ ᱦᱩᱭᱩᱜᱼᱟ᱾
ᱠᱚᱢ ᱨᱮᱭᱟᱜ ᱠᱟᱛ ᱦᱮᱸ ᱩᱭᱦᱟᱹᱨ ᱦᱤᱡᱩᱜ ᱜᱮᱭᱟ ᱵᱟᱝ ᱥᱮ, ᱦᱮᱸ ᱦᱮᱸᱛᱚ ᱱᱤᱛᱳ ᱢᱟᱱᱮ ᱡᱟᱦᱟᱸᱴᱱᱟᱜ ᱠᱟᱹᱢᱤ ᱥᱩ ᱛᱨᱚ ᱨᱮ ᱵᱟᱦᱨᱮ ᱨᱮ ᱢᱮᱱᱟᱜ ᱟᱠᱟᱜ ᱵᱤᱱᱟ, ᱟᱫᱚ ᱚᱸᱰᱮ ᱡᱮ ᱟᱹᱛᱩ ᱫᱤᱥᱚᱢ ᱨᱮ ᱡᱟᱦᱟᱸ ᱥᱩᱠ ᱛᱚ ᱩᱱᱫᱚ ᱠᱟᱹᱴᱤᱜ ᱫᱤᱥᱟᱹ ᱦᱤᱡᱩᱜ ᱜᱮᱭᱟ ᱵᱟ ᱢᱚᱱᱮ ᱫᱚᱦᱚ ᱦᱩᱭᱩᱜ ᱜᱮᱭᱟ ᱡᱮ ᱵᱟᱝ ᱟᱹᱛᱩ ᱫᱤᱥᱚᱢ ᱨᱮᱜᱮᱧ ᱛᱟᱦᱮᱸ ᱞᱮᱠᱷᱟᱱ ᱟᱹᱰᱤ ᱥᱩᱠ ᱵᱩᱡᱷᱟᱹᱣ ᱠᱚᱜᱼᱟ ᱦᱮᱸᱥᱮ ᱵᱟᱝ᱾
ᱦᱮᱸ ᱦᱮᱸ᱾
ᱦᱮᱸ ᱟᱪᱪᱷᱶᱟ ᱵᱮᱱ
ᱩᱸ